ᱦᱮᱸ ᱡᱚᱦᱮ ᱜᱚᱝᱠᱮ
ᱦᱳᱭ ᱜᱚᱝᱠᱮ ᱟᱫᱚ ᱪᱮᱫ ᱠᱚᱯᱮ ᱪᱤᱠᱟᱹ ᱵᱟᱲᱟᱭ ᱫᱟ ᱱᱚᱣᱟ ᱚᱠᱛᱚ ᱫᱚ?
ᱟᱸ ᱪᱤᱠᱟᱹ ᱦᱚᱸ ᱵᱟ ᱱᱚᱜ-ᱚᱭ ᱟᱸ ᱠᱟᱹᱢᱤ ᱠᱚ ᱪᱟᱞᱟᱣ ᱦᱩᱭ ᱞᱮᱱ ᱛᱟᱦᱮᱸᱜ-ᱟ ᱛᱚ ᱠᱟᱹᱢᱤ ᱠᱚ ᱯᱩᱨᱟᱹᱣ ᱠᱟᱛᱮ ᱟᱫᱚ ᱱᱤᱛᱚᱜ ᱦᱮᱡ ᱠᱮᱛᱮᱡ ᱚᱲᱟᱜ ᱥᱮᱫ ᱨᱮ ᱫᱩᱲᱩᱵ ᱵᱟᱲᱟ ᱦᱩᱭᱩᱜ ᱠᱟᱱᱟ᱾
ᱟᱪᱪᱷᱟ ᱜᱚᱝᱠᱮ ᱟᱫᱚ ᱟᱞᱮ ᱥᱮᱫ ᱢᱟ ᱱᱚᱜᱚ ᱱᱚ
ᱫᱟᱜ ᱦᱚᱸ ᱵᱟᱭ ᱫᱟᱜ ᱮᱫᱟ ᱟᱫᱚ ᱪᱤᱠᱟᱹ ᱛᱮᱜᱤ ᱵᱚᱱ ᱠᱟᱹᱢᱤ ᱠᱮᱭᱟ ᱱᱟᱸᱦᱟᱜ ᱚᱱᱟᱜᱮ ᱵᱟᱝᱞᱮ ᱵᱩᱡᱽ ᱫᱟᱲᱮᱭᱟᱜ ᱠᱟᱱᱟ ᱱᱟᱦᱟᱜ ᱟᱫᱚ ᱟᱯᱮ ᱥᱮᱫ ᱫᱚ ᱛᱟᱦᱞᱮ ᱫᱟᱜ ᱡᱟᱹᱲᱤ ᱠᱚᱫᱚ ᱦᱩᱭ ᱫᱚ ᱦᱩᱭ ᱯᱟᱲᱟᱜ ᱠᱟᱱ ᱜᱮᱭᱟ ᱵᱟᱝ?
ᱵᱟᱝ ᱚᱝᱠᱟ ᱫᱚ ᱞᱮᱭ ᱵᱟᱝ ᱜᱟᱱᱚᱜ-ᱟ ᱪᱟᱜ ᱥᱮ ᱢᱟᱱᱮ ᱱᱚᱜ-ᱚᱭ ᱱᱤᱛᱚᱜ ᱫᱟᱜ ᱠᱮᱫᱟᱭ ᱦᱮᱸ ᱥᱮ ᱵᱟᱝ ᱟᱨ ᱛᱤᱨᱮ ᱫᱟᱜᱟᱭ ᱚᱱᱟ ᱫᱚ ᱞᱟᱹᱭ ᱵᱟᱝ ᱜᱟᱱᱚᱜ ᱠᱟᱱᱟ ᱢᱟᱱᱮ ᱚᱝᱠᱟ ᱫᱚ ᱵᱷᱟᱹᱜᱤ ᱫᱚ ᱫᱟᱜ ᱫᱚ ᱵᱟᱝ ᱫᱟᱜ ᱡᱟᱹᱲᱤ ᱠᱚ ᱵᱷᱟᱜᱮ ᱵᱟᱝ ᱦᱩᱭᱩᱜ ᱠᱟᱱᱛᱮ ᱟᱞᱮ ᱥᱮᱫ ᱦᱚᱸ ᱟᱫᱚ ᱚᱝᱠᱟ ᱜᱮ ᱡᱟᱸᱦᱟ ᱛᱤᱥ ᱠᱚᱨᱮᱜ ᱠᱟᱹᱴᱤᱡ ᱠᱟᱹᱴᱤᱡ ᱮ ᱫᱟᱜ ᱫᱟᱭ᱾ ᱚᱱᱟ ᱫᱟᱜ ᱛᱮᱜᱮ ᱟᱫᱚ ᱪᱟᱥ ᱵᱟᱥ ᱠᱚ ᱠᱟᱹᱴᱤᱡ ᱤᱭᱟᱹ ᱯᱩᱨᱟᱹᱣ ᱦᱩᱭᱩᱜ ᱠᱟᱱ ᱛᱟᱞᱮᱭᱟ᱾
ᱟᱪᱪᱷᱟ ᱜᱚᱝᱠᱮ ᱟᱞᱮ ᱥᱮᱫ ᱢᱟ ᱫᱟᱜ ᱦᱚᱸ ᱵᱟᱭ ᱫᱟᱜ ᱮᱫᱟ ᱛᱚᱞᱟ ᱠᱚᱞᱮ ᱮᱨ ᱠᱟᱫᱟ ᱟᱫᱚ ᱚᱱᱟ ᱠᱚᱦᱚᱸ ᱦᱟᱲᱟᱢᱚᱜ ᱠᱟᱱ ᱛᱟᱞᱮᱭᱟ ᱱᱟᱦᱟᱜ ᱟᱫᱚ ᱱᱚᱠᱟ ᱫᱟᱜ ᱞᱮᱠᱷᱟᱱ ᱫᱚ ᱨᱚᱦᱚᱭ ᱵᱟᱲᱟ ᱜᱚᱫ ᱦᱳᱭᱳᱜ-ᱟ ᱟᱨ ᱱᱚᱠᱟ ᱥᱩᱯᱩᱨ ᱨᱮ ᱱᱟᱹᱭ ᱱᱟᱞᱟ ᱠᱚᱦᱚᱸ ᱵᱟᱹᱱᱩᱜ-ᱟ ᱟᱨ ᱢᱤᱱᱤ ᱠᱚᱦᱚᱸ ᱵᱟᱹᱱᱩᱜ-ᱟ᱾ ᱟᱫᱚ ᱚᱱᱟ ᱛᱮᱜᱮ ᱪᱮᱫ ᱛᱮᱞᱮ ᱨᱚᱦᱚᱭᱟ ᱱᱟᱸᱦᱟᱜ ᱜᱚᱝᱠᱮ ᱟᱹᱰᱤ ᱪᱤᱱᱛᱟᱹ ᱨᱮᱞᱮ ᱯᱟᱲᱟᱣ ᱠᱟᱱᱟ ᱜᱚᱝᱠᱮ ᱟᱞᱮᱫ ᱫᱚ᱾
ᱟᱪᱪᱷᱟ ᱟᱪᱪᱷᱟ ᱟᱪᱪᱷᱟ ᱵᱟᱹᱱᱩᱜ-ᱟ ᱟᱯᱮᱥᱮᱜ ᱢᱤᱱᱤ ᱠᱚᱦᱚᱸ?
ᱵᱟᱹᱱᱩᱜ-ᱟ ᱜᱚᱝᱠᱮ ᱟᱞᱮᱥᱮᱜ ᱫᱚ ᱱᱚᱣᱟ ᱢᱤᱱᱤ ᱦᱚᱸ ᱵᱟᱹᱱᱩᱜ-ᱟ ᱟᱨ ᱱᱚᱝᱠᱟᱱ ᱵᱟᱹᱫ ᱵᱟᱹᱭᱦᱟᱹᱲ ᱥᱳᱨ ᱨᱮ ᱦᱮᱸᱱᱟᱜ-ᱟ ᱱᱚᱝᱠᱟ ᱱᱟᱹᱭ ᱱᱟᱞᱟ ᱥᱮ ᱠᱷᱟᱹᱲᱤ ᱠᱩ ᱱᱚᱝᱠᱟ ᱱᱟᱜ ᱦᱚᱸ ᱵᱟᱹᱱᱩᱜ ᱛᱟᱞᱮᱭᱟ ᱜᱚᱝᱠᱮ᱾
ᱟᱪᱪᱷᱟ ᱛᱟᱦᱞᱮ ᱟᱯᱮᱥᱮᱫ ᱫᱚ ᱟᱹᱰᱤ ᱠᱚᱥᱴᱚ ᱜᱮᱭᱟ ᱦᱮᱸ ᱥᱮ᱾
ᱦᱳᱭ ᱜᱚᱝᱠᱮ ᱟᱫᱚ ᱥᱮᱨᱢᱟ ᱡᱟᱹᱲᱤ ᱫᱟᱜᱽ ᱞᱮᱠᱷᱟᱱ ᱫᱚ ᱩᱱᱫᱚ ᱱᱟᱦᱟᱜ ᱠᱚᱥᱴᱚ ᱵᱟᱝ ᱵᱩᱡᱷᱟᱹᱜ ᱜᱮᱭᱟ᱾ ᱩᱱᱫᱚ ᱨᱚᱦᱚᱭ ᱜᱟᱱᱚᱜ ᱜᱮᱭᱟ ᱥᱮᱨᱢᱟ ᱡᱟᱹᱲᱤ ᱫᱟᱜ ᱛᱮᱫᱚ ᱟᱫᱚ ᱱᱚᱜᱼᱚ ᱱᱚᱜᱚ ᱱᱚᱝᱠᱟ ᱧᱮᱞᱚᱜ ᱠᱟᱱᱟ ᱱᱤ ᱛᱟᱨ ᱢᱟ ᱥᱮᱨᱢᱟ ᱡᱟᱹᱲᱤ ᱦᱚᱸ ᱵᱟᱭ ᱫᱟᱜ ᱮᱫᱟ ᱠᱷᱟᱹᱞᱤ ᱜᱤᱭ ᱦᱩᱰᱩᱨ ᱵᱟᱲᱟᱭ ᱛᱟ ᱛᱨᱟᱥᱤᱧ ᱵᱮᱲᱟ ᱟᱨ ᱚᱸᱰᱮ ᱠᱷᱚᱱ ᱟᱫᱚ ᱵᱟᱭ ᱫᱟᱜ ᱵᱟᱲᱟᱭ ᱫᱟ ᱟᱫᱚ ᱚᱠᱟ ᱥᱮᱜ ᱪᱚᱭ ᱦᱚᱭ ᱤᱫᱤ ᱜᱚᱫ ᱫᱟ ᱱᱟᱦᱟᱜ᱾
ᱟᱪᱷᱟ ᱟᱞᱮ ᱥᱮᱫ ᱫᱚ ᱠᱚᱥᱴᱚ ᱫᱚ ᱠᱚᱥᱴᱚ ᱜᱮᱭᱟ ᱢᱮᱱᱠᱷᱟᱱ ᱚᱠᱟ ᱱᱟᱹᱭ ᱜᱟᱰᱟ ᱫᱚ ᱵᱟᱹᱱᱩᱜ ᱛᱟᱞᱮᱭᱟ ᱢᱮᱱᱠᱷᱟᱱ ᱡᱟᱦᱟᱸ ᱜᱟᱹᱰᱭᱟᱹ ᱠᱚ ᱞᱟᱹᱭ ᱫᱟ ᱦᱮᱸ ᱥᱮ ᱵᱟᱝᱟ ᱛᱚ ᱚᱱᱟ ᱠᱚᱫᱚ ᱠᱟᱹᱴᱤᱡ ᱡᱟᱹᱥᱛᱤ ᱜᱮᱛᱟ ᱞᱮᱭᱟ ᱛᱚ ᱛᱚ ᱚᱱᱟ ᱫᱟᱜ ᱛᱮᱜᱮ ᱫᱟᱜ ᱡᱟᱹᱲᱤ ᱞᱮᱠᱷᱟᱱ ᱛᱚ ᱵᱷᱟᱜᱮ ᱠᱚᱜ ᱠᱮᱭᱟ ᱢᱮᱱᱠᱷᱟᱱ ᱵᱟᱝ ᱡᱟᱹᱲᱤ ᱨᱮᱦᱚᱸᱭ ᱟᱞᱮ ᱚᱱᱟ ᱜᱟᱹᱰᱭᱟᱹ ᱫᱟᱜ ᱛᱮᱜᱮᱞᱮ ᱪᱟᱥᱵᱟᱥ ᱜᱮᱭᱟ ᱟᱞᱮ ᱫᱚ᱾
ᱟᱪᱪᱷᱟ ᱜᱚᱝᱠᱮ ᱱᱚᱸᱜ-ᱱᱚᱠᱟ ᱟᱞᱮ ᱡᱚᱠᱷᱚᱱ ᱟᱹᱞᱩ ᱨᱮ ᱨᱚ ᱨᱚᱦᱚᱭ ᱜᱮᱭᱟ ᱟᱫᱚ ᱩᱱ ᱥᱚᱢᱚᱭ ᱫᱚ ᱱᱟᱦᱟᱸᱜ ᱱᱚᱸᱜ-ᱱᱚᱠᱟ ᱫᱟᱜ ᱦᱚᱸ ᱵᱟᱹᱱᱩᱜ-ᱟ ᱟᱫᱚ ᱢᱤᱫᱴᱮᱡ ᱟᱞᱮ ᱟᱛᱩ ᱨᱮ ᱱᱟᱦᱟᱸᱜ ᱱᱚᱜ-ᱚ ᱱᱚᱠᱟ ᱢᱤᱱᱤ ᱢᱮᱱᱟᱜ-ᱟ ᱥᱮᱞᱚ
ᱦᱩᱸ᱾
ᱟᱫᱚ ᱱᱚᱸᱜ-ᱚ ᱱᱚᱣᱟ ᱥᱮᱞᱟ ᱛᱮᱜᱤ ᱛᱷᱚᱲᱟ ᱦᱚᱲ ᱫᱚ ᱟᱹᱞᱩ ᱠᱚᱠᱚ ᱨᱚᱦᱚᱭ ᱛᱟᱞᱮ ᱜᱮᱭᱟ ᱱᱟᱦᱟᱸᱜ, ᱟᱫᱚ ᱫᱟᱜ ᱵᱟᱝᱛᱮ ᱜᱚᱝᱠᱮ ᱱᱚᱝᱠᱟ ᱱᱟᱯᱟᱭ ᱥᱟᱹᱦᱤᱡ ᱪᱟᱥ ᱵᱟᱥ ᱦᱚᱸ ᱵᱟᱝ ᱦᱩᱭᱩᱜ ᱠᱟᱱᱟ᱾ ᱟᱫᱚ ᱚᱱᱟᱛᱮ ᱵᱟᱞᱮ ᱪᱟᱥᱫᱟ ᱜᱚᱝᱠᱮ ᱟᱞᱮ ᱫᱚ ᱵᱟᱹᱲᱛᱤ ᱱᱟᱦᱟᱸᱜ᱾ ᱟᱯᱮᱥᱮᱫ ᱜᱚᱝᱠᱮ ᱚᱠᱟᱞᱮᱠᱟ ᱪᱟᱥ-ᱵᱟᱥ ᱠᱚ?
ᱪᱟᱥ ᱵᱟᱥ ᱫᱚ ᱟᱞᱮ ᱥᱮᱫ ᱦᱚᱸ ᱚᱝᱠᱟᱜᱮ ᱢᱟᱱᱮ ᱠᱷᱩᱵᱽ ᱮᱠᱴᱟ ᱫᱚ ᱵᱟᱝ ᱦᱩᱭᱩᱜ ᱛᱟᱞᱮ ᱜᱮᱭᱟ᱾ ᱚᱸᱭ ᱟᱞᱮ ᱥᱮᱫ ᱫᱚ ᱦᱩᱲᱩ ᱨᱚᱦᱚᱭ ᱦᱩᱭᱩᱜ ᱜᱮᱭᱟ, ᱟᱨ ᱱᱚᱦ ᱦᱩᱲᱩ ᱠᱚ ᱟᱨᱠᱤ ᱢᱟᱱᱮ ᱤᱨ ᱪᱟᱵᱟ ᱛᱟᱭᱱᱚᱢ ᱦᱮᱸᱥᱮ ᱵᱟᱝᱟ ᱩᱱᱫᱚ ᱛᱩᱲᱤ ᱠᱚ ᱠᱚᱥᱞᱟ ᱠᱚ ᱚᱱᱟ ᱠᱚᱜᱮ ᱟ ᱨᱚᱦᱚᱭ ᱦᱩᱭᱩᱜᱼᱟ ᱟᱫᱚ ᱮᱴᱟᱜ ᱠᱤᱪᱷᱩ ᱟᱹᱞᱩ ᱠᱚ ᱟᱹᱞᱩ ᱠᱚᱫᱚ ᱵᱟᱝ ᱦᱩᱭᱩᱜ ᱛᱟᱞᱮᱭᱟ ᱮᱭ ᱠᱟᱨᱚᱱ ᱛᱮ ᱠᱟᱨᱚᱱ ᱟᱹᱞᱩ ᱨᱚᱦᱚᱭ ᱫᱚ ᱠᱳᱱᱳ ᱵᱮᱯᱟᱨ ᱵᱟᱝ ᱠᱟᱱᱟ ᱢᱮᱱᱠᱷᱟᱱ ᱚᱱᱟ ᱟᱹᱞᱩ ᱨᱚᱦᱚᱭ ᱛᱟᱭᱱᱚᱢ ᱡᱮ ᱫᱟᱜ ᱞᱟᱜᱟᱜᱼᱟ ᱦᱮᱸᱥᱮ ᱵᱟᱝ ᱦᱮᱸ ᱛᱚ ᱚᱱᱟ ᱞᱟᱹᱜᱤᱫ ᱟᱞᱮ ᱴᱷᱮᱱ ᱫᱚ ᱴᱷᱤᱠ ᱢᱚᱛᱚ ᱫᱟᱜ ᱫᱚ ᱵᱟᱞᱮ ᱠᱟᱢ ᱜᱮᱭᱟ᱾
ᱦᱳᱭ ᱜᱚᱝᱠᱮ ᱟᱫᱚ ᱚᱱᱟ ᱛᱮᱜᱮ ᱟᱞᱮ ᱥᱮᱫ ᱫᱚ ᱱᱟᱦᱟᱸᱜ ᱱᱚᱜᱼᱚ ᱱᱚᱣᱟ ᱞᱟᱦᱟ ᱛᱮᱫᱚ ᱧᱮᱞᱚᱜ ᱠᱟᱱ ᱛᱟᱦᱮᱸᱱᱟ ᱨᱟᱦᱮᱲ ᱠᱚᱠᱚ ᱮᱨ ᱜᱤᱰᱤ ᱠᱟᱜ ᱠᱟᱱ ᱛᱟᱦᱮᱸᱱᱟ ᱱᱚᱝᱠᱟ ᱰᱟᱸᱜᱟ ᱰᱳᱯᱳ ᱠᱷᱮᱛ ᱠᱚᱨᱮ᱾ ᱱᱚᱣᱟ ᱨᱟᱦᱮᱲ ᱫᱚ ᱱᱟᱦᱟᱸᱜ ᱮᱨ ᱡᱟᱱᱟᱢ ᱞᱮᱠᱷᱟᱱ ᱫᱚ ᱟᱫᱚ ᱟᱡ ᱛᱮᱜᱮ ᱡᱟᱱᱟᱢᱚᱜᱼᱟ ᱱᱟᱦᱟᱸᱜ ᱦᱮᱸ᱾ ᱚᱱᱟ ᱥᱟᱶᱛᱮ ᱨᱟᱢᱲᱟ ᱠᱚ ᱟᱨ ᱦᱚᱲᱮᱡᱽ ᱟᱫᱚ ᱱᱚᱣᱟ ᱠᱚᱠᱚ ᱫᱷᱟᱹᱞ ᱠᱟᱛᱮᱜᱽ ᱠᱚ ᱡᱚᱢᱮᱫ ᱛᱟᱦᱮᱸᱜᱼᱟ ᱟᱞᱮ ᱥᱮᱱ ᱠᱚ ᱦᱚᱲ ᱠᱚᱫᱚ᱾ ᱱᱚᱝᱠᱟ ᱱᱚᱣᱟ ᱟᱨ ᱱᱚᱣᱟ ᱟᱹᱞᱩ ᱠᱚᱢᱟ ᱱᱟᱦᱟᱸᱜ ᱵᱟᱡᱟᱨ ᱠᱚᱨᱮ ᱠᱷᱚᱱ ᱜᱮᱠᱚ ᱠᱤᱨᱤᱧ ᱟᱹᱜᱩᱭᱫᱟ ᱵᱟᱹᱲᱛᱤ ᱫᱚ ᱧᱮᱞ ᱧᱮᱞᱚᱜ ᱠᱟᱱᱟ ᱱᱤᱛᱚᱜ ᱫᱚ᱾ ᱟᱫᱚ ᱜᱚᱝᱠᱮ ᱟᱯᱮ ᱥᱮᱫ ᱫᱚ ᱩᱛᱩᱣᱟᱜ ᱡᱤᱱᱤᱥ ᱠᱚᱫᱚ ᱟᱯᱮ ᱛᱮᱜᱮ ᱯᱮ ᱪᱟᱥ ᱡᱚᱝᱟᱜ-ᱟ ᱥᱮ ᱵᱟᱡᱟᱨ ᱠᱷᱚᱱ ᱯᱮ ᱠᱤᱨᱤᱧ ᱟᱹᱜᱩᱭ ᱜᱮᱭᱟ?
ᱮᱸᱜ ᱪᱟ ᱟᱞᱮ ᱛᱮᱜᱮ ᱪᱟᱥ ᱵᱚᱞᱛᱮ ᱡᱮᱢᱚᱱ ᱚᱱᱮ ᱠᱟᱞᱞᱟ ᱠᱚᱵᱚᱱ ᱞᱟᱹᱭ ᱫᱟ ᱦᱮᱸᱥᱮ ᱩᱪᱷᱟᱹ ᱠᱚ ᱦᱮᱸᱥᱮ ᱢᱟᱹᱨᱤᱪ ᱠᱚ ᱠᱩᱸᱫᱽᱨᱤ ᱠᱚ, ᱚᱱᱟ ᱠᱚᱫᱚ ᱱᱟᱹᱲᱤ ᱠᱟᱜ ᱜᱮᱭᱟ ᱛᱚ ᱢᱟᱱᱮ ᱠᱩᱸᱫᱽᱨᱤ ᱱᱟᱹᱲᱤ ᱢᱤᱫ ᱫᱷᱟᱣ ᱤᱭᱟᱹ ᱞᱮᱠᱷᱟᱱ ᱜᱮ ᱟᱡ ᱛᱮᱜᱮ ᱱᱟᱹᱲᱤ ᱪᱟᱞᱟᱜᱼᱟ᱾ ᱛᱟᱨᱯᱚᱨ ᱠᱚᱸᱰᱷᱟ ᱠᱚᱦᱚᱸ ᱦᱚᱛᱚᱫ ᱠᱚ ᱚᱱᱟ ᱠᱚᱫᱚ ᱠᱟᱹᱴᱤᱡ ᱞᱮ ᱨᱚᱦᱚᱭ ᱜᱮᱭᱟ ᱟᱨᱠᱤ᱾ ᱢᱟᱱᱮ ᱚᱱᱟ ᱢᱮᱱᱠᱷᱟᱱ ᱵᱮᱥᱤᱨ ᱵᱷᱟᱜᱽ ᱜᱮ ᱟᱫᱚ ᱵᱟᱭᱨᱮ ᱠᱷᱚᱱ ᱜᱮᱞᱤᱧ ᱠᱤᱨᱤᱧ ᱟᱹᱜᱩᱭ ᱜᱮᱭᱟ ᱡᱮᱡ ᱥᱟᱱᱟᱢᱟᱜ ᱛᱚ ᱟᱨ ᱵᱟᱝ ᱧᱟᱢᱚᱜᱼᱟ ᱥᱮ ᱱᱤᱡᱮᱨ ᱤᱭᱟᱹ ᱨᱮᱫᱚ᱾ ᱟᱨ ᱚᱱᱠᱟ ᱟᱞᱮᱥᱮᱫ ᱫᱚ ᱫᱷᱤᱨᱤ ᱨᱤᱥ ᱫᱷᱤᱨᱤ ᱫᱤᱥᱚᱢ ᱠᱟᱱᱟ ᱟᱞᱮᱥᱮᱫ ᱫᱚ ᱫᱷᱤᱨᱤ ᱜᱮ ᱡᱟᱹᱥ ᱥᱤ ᱧᱟᱢᱚᱜᱼᱟ ᱡᱟᱨ ᱡᱚᱱᱱᱳ ᱫᱟᱜ ᱨᱮᱱᱟᱜ ᱫᱚ ᱟᱹᱰᱤ ᱛᱮᱫ ᱜᱮ ᱮᱸ ᱦᱟᱞᱠᱟ ᱠᱚᱥᱴᱚ ᱫᱚ ᱢᱮᱱᱟᱜ ᱛᱟᱞᱮ ᱜᱮᱭᱟ᱾
ᱟᱪᱷᱟ ᱜᱚᱝᱠᱮ ᱟᱹᱰᱤ ᱱᱟᱯᱟᱭ ᱟᱫᱚ ᱱᱚᱜᱼᱚ ᱱᱚᱝᱠᱟ ᱧᱮᱞᱚᱜ ᱠᱟᱱᱟ ᱱᱟᱦᱟᱸᱜ ᱟᱞᱮ ᱱᱚᱛᱮ ᱢᱟ ᱵᱟᱡᱟᱨ ᱠᱚᱨᱮ ᱠᱷᱚᱱ ᱠᱷᱚᱱ ᱜᱮ ᱥᱟᱱᱟᱢᱟᱜ ᱠᱚ ᱠᱤᱨᱤᱧ ᱟᱹᱜᱩᱭᱟ-᱾ ᱟᱫᱚ ᱱᱚᱜᱼᱚ ᱱᱚᱣᱟ ᱠᱟᱛᱷᱟᱢ ᱞᱟᱹᱭ ᱠᱮᱫᱟ ᱠᱚᱸᱰᱦᱷᱟ ᱥᱟᱣᱛᱮ ᱱᱚᱜᱼᱚ ᱱᱚᱝᱠᱟ ᱠᱩᱢᱰᱟᱹ ᱠᱚ᱾
ᱯᱚᱨ ᱦᱚᱸᱳᱭ ᱠᱩᱸᱫᱽᱨᱤ ᱠᱚ᱾
ᱦᱳᱭ ᱜᱚᱝᱠᱮ ᱱᱚᱣᱟ ᱠᱚᱫᱚ ᱱᱦᱟᱜ ᱟᱞᱮ ᱥᱮᱡ ᱫᱚ ᱱᱤᱡᱟᱹᱨ ᱚᱲᱟᱜ ᱨᱮ ᱡᱚᱢ ᱞᱮᱠᱟ ᱫᱚ ᱱᱦᱟᱜ ᱱᱚᱣᱟ ᱚᱲᱟᱜ ᱠᱚᱨᱮ ᱜᱮᱠᱚ ᱨᱚᱦᱚᱭ ᱠᱟᱜᱼᱟ ᱟᱨ ᱚᱱᱟ ᱱᱟᱹᱲᱤ ᱫᱚ ᱥᱟᱹᱲᱤᱢ ᱪᱮᱛᱟᱱ ᱨᱮ ᱱᱟᱦᱟᱜ ᱠᱚ ᱪᱟᱯᱟᱫ ᱞᱟᱫᱮ ᱠᱟᱜᱼᱟ᱾ ᱟᱫᱚ ᱚᱸᱰᱮ ᱜᱮ ᱥᱟᱹᱲᱤᱢ ᱪᱮᱛᱟᱱ ᱨᱮᱜᱮ ᱡᱚᱜᱼᱟ᱾ ᱟᱹᱰᱤ ᱢᱟᱨᱟᱝ ᱟᱭᱢᱟ ᱰᱷᱮᱨ ᱚᱱᱠᱟ ᱱᱦᱟᱜ ᱢᱟᱨᱟᱝ ᱢᱟᱨᱟᱝ ᱡᱚᱜ ᱜᱮᱭᱟ᱾ ᱟᱫ ᱚᱱᱟ ᱡᱚ ᱞᱮᱱ ᱠᱷᱟᱱ ᱵᱤᱞᱤ ᱠᱚᱱᱰᱷᱟ ᱫᱚ ᱱᱦᱟᱜ ᱟᱹᱰᱤ ᱥᱤᱵᱤᱞ ᱵᱩᱡᱷᱟᱹᱜ ᱜᱮᱭᱟ᱾ ᱟᱫᱚ ᱱᱚᱜᱼᱚ ᱱᱚᱝᱠᱟ ᱡᱟᱝ ᱠᱚᱦᱚᱸ ᱡᱚᱢ ᱦᱚᱞᱮ ᱡᱚᱢ ᱜᱮᱭᱟ ᱡᱟᱝ ᱦᱚᱸ᱾
ᱟᱫᱚ ᱠᱚ ᱞᱟᱹᱭᱟ ᱱᱚᱣᱟ ᱠᱸᱰᱷᱟ ᱨᱮᱫᱚ ᱢᱤᱫᱴᱟᱱ ᱠᱚᱸᱰᱷᱟ ᱡᱚᱢ ᱠᱟᱛᱮᱫ ᱛᱤᱱᱟᱹᱜ ᱵᱷᱤᱴᱟᱢᱤᱱ ᱢᱮᱱᱟᱜᱼᱟ ᱚᱱᱟ ᱠᱷᱚᱱ ᱵᱟᱹᱲᱛᱤ ᱱᱦᱟᱜ ᱢᱤᱫᱽᱴᱟᱝ ᱡᱟᱝᱢ ᱮᱢ ᱡᱚᱢ ᱞᱮᱠᱷᱟᱱ ᱜᱮ ᱱᱟᱦᱟᱜ ᱵᱟᱹᱲᱛᱤ ᱵᱷᱤᱴᱟᱢᱤᱱ ᱮᱢ ᱧᱟᱢᱟ ᱜᱚᱝᱠᱮ᱾
ᱟᱪᱪᱷᱟ ᱟᱪᱪᱷᱟ ᱚᱱᱠᱟ ᱠᱚ ᱟᱸᱡᱚᱢ ᱱᱤᱡᱟᱸ ᱚᱝᱠᱟ ᱦᱚᱸ ᱟᱸᱡᱚᱢ ᱦᱩᱭ ᱟᱠᱟᱱ ᱜᱮᱭᱟ ᱠᱤᱱᱛᱩ ᱛᱤᱱᱟᱹᱜ ᱮᱴᱟᱜ ᱡᱚᱛᱷᱟᱛ ᱜᱮ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ᱾ ᱢᱮᱱᱠᱷᱟᱱ ᱟᱸᱡᱚᱢ ᱫᱚ ᱟᱸᱡᱚᱢ ᱵᱟᱲᱟ ᱜᱮ᱾
ᱦᱮᱸ ᱜᱚᱝᱠᱮ ᱟᱫᱚ ᱱᱚᱜᱼᱚ ᱱᱚᱣᱟ ᱚᱲᱟᱜ ᱥᱩᱨ ᱥᱩᱨ ᱛᱮ ᱠᱩᱰᱟᱹᱢ ᱠᱩᱰᱟᱹᱢ ᱛᱮ ᱱᱟᱦᱟᱜ ᱱᱚᱜᱼᱚ ᱱᱚᱣᱟ ᱯᱟᱯᱤᱛᱟ ᱫᱟᱨᱮ ᱦᱚᱞᱮ ᱨᱚᱦᱚᱭ ᱠᱟᱫᱟ᱾ ᱟᱫᱚ ᱱᱚᱣᱟ ᱯᱟᱠᱷᱤ ᱫᱚ ᱦᱚᱸᱚᱸ ᱟᱹᱰᱤ ᱠᱟᱡᱟᱠ ᱡᱚᱨᱚᱜ
ᱟᱫᱚ ᱜᱚᱢᱠᱮ
ᱜᱚᱝᱠᱮ ᱱᱚᱣᱟ ᱫᱚ ᱱᱟᱦᱟᱜ ᱵᱟᱡᱟᱨ ᱠᱚᱨᱮ ᱫᱚᱠᱚ ᱢᱮᱛᱟᱜᱼᱟ ᱯᱮᱯᱮ᱾
ᱚ ᱟᱯᱮ ᱥᱮᱫ ᱫᱚ ᱯᱟᱯᱤᱛᱟ ᱠᱚ ᱞᱟᱹᱭᱟ?
ᱦᱳᱭ ᱜᱚᱢᱠᱮ ᱱᱚᱣᱟ ᱫᱚ ᱟᱞᱮ ᱥᱮᱫ ᱫᱚ ᱯᱟᱯᱤᱛᱟ ᱠᱚ ᱢᱮᱛᱟᱜ ᱜᱮᱭᱟ᱾
ᱟᱪᱪᱷᱟ ᱛᱟᱦᱚᱞᱮ ᱟᱵᱚ ᱥᱮᱫ ᱫᱚ ᱨᱚᱲ ᱠᱚᱫᱚ ᱠᱟᱹᱴᱤᱡ ᱡᱩᱫᱟᱹ ᱜᱮᱭᱟ ᱟᱯᱮᱥᱮᱫ ᱟᱞᱮ ᱥᱮᱫ ᱫᱚ ᱦᱮᱸ ᱥᱮ ᱵᱟᱝᱟ᱾ ᱟᱞᱮ ᱥᱮᱫ ᱫᱚ ᱯᱤᱯᱷᱟᱹ ᱠᱚ ᱞᱟᱹᱭ ᱜᱮᱭᱟ᱾
ᱪᱮᱫ?
ᱯᱤᱯᱷᱟᱹ ᱯᱤᱯᱷᱟᱹ᱾
ᱟᱪᱪᱷᱟ ᱜᱚᱝᱠᱮ ᱟᱯᱮᱥᱮᱫ ᱫᱚ ᱛᱟᱦᱚᱞᱮ ᱯᱤᱯᱟᱹ ᱠᱚ ᱢᱮᱛᱟᱜ ᱜᱮᱭᱟ ᱵᱟᱝ?
ᱦᱳᱭ᱾
ᱟᱫᱚ ᱟᱞᱮ ᱥᱮᱫ ᱢᱟ ᱱᱚᱜ-ᱚ ᱱᱚᱝᱠᱟ ᱯᱟᱯᱤ ᱛᱟᱠᱚ ᱢᱮᱛᱟᱜ ᱠᱟᱱᱟ᱾ ᱟᱫᱚ ᱦᱭᱛᱳ ᱨᱮ ᱟᱭᱢᱟ ᱞᱮᱠᱟᱱᱟᱜ ᱠᱚ ᱢᱮᱛᱟᱜ ᱜᱮᱭᱟ ᱵᱟᱝ?
ᱦᱳᱭ ᱦᱳᱭ ᱦᱳᱭ ᱚᱱᱟ ᱫᱚ ᱴᱚᱴᱷᱟ ᱦᱤᱥᱟᱹᱵ ᱛᱮ ᱟᱨᱠᱤ ᱧᱩᱛᱩᱢ ᱟᱠᱟᱱᱟ᱾ ᱦᱮᱸ ᱥᱮ ᱵᱟᱝᱟ?
ᱦᱮᱸ ᱜᱚᱢᱠᱮ ᱟᱫᱚ ᱱᱚᱣᱟ ᱯᱟᱯᱤᱛᱟ ᱦᱚᱸ ᱟᱭᱢᱟ ᱟᱭᱢᱟ ᱜᱮ ᱡᱚᱜ ᱛᱟᱞᱮᱭᱟ᱾ ᱟᱫᱚ ᱱᱚᱠᱟ ᱟᱛᱩ ᱚᱲᱟᱜ ᱛᱮ ᱯᱟᱹᱭᱠᱟᱹᱨ ᱠᱚᱠᱚ ᱦᱤᱡᱩᱜ ᱛᱮ ᱱᱚᱝᱠᱟ ᱫᱚᱨᱫᱟᱢ ᱠᱟᱛᱮᱫ ᱟᱫᱚᱞᱮ ᱟᱠᱷᱨᱤᱧᱟ ᱱᱚᱣᱟ ᱫᱚ᱾ ᱟᱯᱮᱥᱮᱫ ᱱᱚᱝᱠᱟ ᱯᱮ ᱨᱚᱦᱚᱭ ᱵᱟᱲᱟᱭ ᱜᱮᱭᱟ ᱥᱮ ᱵᱟᱝ ᱯᱟᱯᱤᱛᱟ?
ᱟᱫᱚ ᱮ ᱨᱚᱦ ᱨᱚᱦᱚᱭ ᱵᱚᱞᱛᱮ ᱚᱱᱮ ᱡᱟᱝ ᱠᱚᱞᱮ ᱜᱤᱲᱤ ᱠᱟᱜ ᱜᱮᱭᱟ᱾ ᱟᱫᱚ ᱟᱡ ᱟᱡ ᱛᱮᱜᱮ ᱟᱨᱠᱤ ᱢᱟᱨᱟᱝ ᱪᱟᱞᱟᱜᱼᱟ ᱥᱮ? ᱟᱫᱚ ᱚᱱᱱᱟ ᱚᱱᱱᱟ ᱨᱚᱦᱚᱭ ᱞᱮᱭᱟᱜ ᱫᱚ ᱞᱟᱹᱠᱛᱤ ᱫᱚ ᱵᱟᱝ ᱯᱟᱲᱟᱣ ᱠᱟᱫ ᱞᱮᱭᱟ᱾ ᱢᱟᱱᱮ ᱟᱡ ᱛᱮᱜᱮ ᱡᱮ ᱡᱟᱦᱟᱸ ᱞᱮᱠᱟ ᱦᱩᱭᱩᱜ ᱠᱟᱱ ᱛᱟ᱾ ᱟᱫᱚ ᱚᱱᱟ ᱠᱷᱟᱹᱛᱤᱨ ᱫᱚ ᱵᱟᱞᱮ ᱨᱚᱦᱚᱭ ᱜᱮᱭᱟ ᱟᱞᱮ ᱫᱚ, ᱚᱱᱠᱟ ᱛᱮᱜᱮ ᱦᱩᱭᱩᱜ ᱜᱮᱭᱟ᱾
ᱟᱪᱪᱷᱟ ᱜᱚᱝᱠᱮ ᱟᱹᱰᱤ ᱱᱟᱯᱟᱭ᱾ ᱟᱫᱚ ᱟᱞᱮ ᱥᱮᱫ ᱦᱚᱸ ᱱᱚᱝᱠᱟ ᱡᱟᱝ ᱠᱚ ᱠᱚ ᱜᱤᱰᱤ ᱠᱟᱜ ᱜᱮᱭᱟ ᱟᱨ ᱱᱚᱝᱠᱟ ᱯᱟᱯᱤᱛ ᱦᱚ ᱟᱡᱛᱮ ᱡᱟᱱᱟᱢ ᱦᱚᱸ ᱡᱟᱱᱟᱢᱚᱜ ᱜᱮᱭᱟ, ᱟᱫᱚ ᱱᱚᱣᱟ ᱠᱚ ᱠᱟᱹᱴᱤᱡ ᱨᱮᱫᱚ ᱟᱜ ᱢᱚᱸᱡᱽ ᱧᱚᱜ ᱛᱮ ᱡᱚᱜᱟᱣ ᱡᱚᱛᱚᱱ ᱦᱩᱭᱩᱜᱼᱟ᱾ ᱵᱟᱠᱷᱟᱱ ᱱᱚᱝᱠᱟ ᱢᱮᱨᱚᱢ ᱠᱚᱠᱚ ᱡᱚᱢᱟ, ᱥᱟᱶᱛᱮ ᱱᱚᱜᱼᱚ ᱱᱚᱝᱠᱟ ᱰᱟᱝᱨᱟ ᱠᱚ ᱡᱫᱤ ᱰᱟᱦᱟᱨ ᱟᱲᱮ ᱟᱲᱮ ᱛᱮ ᱠᱚ, ᱦᱤᱡᱩᱜᱼᱟᱜ ᱩᱱᱠᱩ ᱰᱟᱝᱨᱟ ᱠᱚᱦᱚᱸ ᱠᱚ ᱡᱚᱢ ᱜᱮᱭᱟ ᱜᱚᱝᱠᱮ ᱟᱞᱮᱥᱮᱡ ᱫᱚ᱾
ᱟᱪᱪᱷᱟ ᱟᱪᱪᱷᱟ ᱾ ᱟᱨ ᱪᱮᱫ ᱠᱚ ᱢᱮᱱᱟᱜ ᱛᱟᱯᱮᱭᱟ ᱟᱯᱮ ᱥᱮᱫ ᱫᱟᱨᱮ ᱠᱚ?
ᱫᱟᱨᱮ ᱠᱚᱫᱚ ᱞᱟᱹᱭ ᱞᱮᱠᱷᱟᱱ ᱟᱭᱢᱟ ᱞᱮᱠᱟᱱᱟᱜ ᱾ ᱟᱭᱢᱟ ᱞᱮᱠᱟᱱᱟᱜ ᱢᱮᱱᱟᱜᱼᱟ, ᱱᱚᱣᱟ ᱫᱟᱨᱮ ᱠᱚ ᱡᱚ ᱵᱤᱞᱤ ᱠᱚ ᱫᱚ ᱾ ᱠᱩᱫ ᱵᱤᱞᱤ ᱢᱮᱱᱟᱜᱼᱟ ᱱᱮᱛᱟᱨ ᱫᱚ ᱱᱟᱦᱟᱜ ᱵᱤᱞᱤᱜ ᱠᱟᱱᱟ, ᱟᱫᱚ ᱚᱱᱟ ᱠᱩᱫ ᱵᱤᱞᱤ ᱱᱟᱦᱟᱜ ᱮᱢ ᱡᱚᱢ ᱞᱮᱠᱷᱟᱱ
ᱮᱠᱟᱞ ᱢᱚᱪᱟ ᱠᱚᱦᱚ ᱟᱨᱟᱜ ᱩᱛᱟᱹᱨᱚᱜ ᱛᱟᱢᱟ᱾ ᱜᱚᱴᱟ ᱟᱫᱚ ᱛᱤᱱᱟᱹᱜ ᱰᱷᱮᱨᱮᱢ ᱡᱚᱢᱟ, ᱩᱱᱟᱹᱜ ᱜᱮ ᱱᱟᱟᱜ ᱟᱨᱟᱜ ᱪᱟᱞᱟᱜ ᱛᱟᱢᱟ᱾ ᱟᱫᱚ ᱜᱚᱝᱠᱮ ᱟᱯᱮᱥᱮᱫ ᱱᱚᱣᱟ ᱱᱤᱛᱚᱜ ᱱᱚᱣᱟ ᱠᱩᱫ ᱵᱤᱞᱤ ᱠᱚ ᱵᱤᱞᱤᱜ ᱠᱟᱱᱟ ᱥᱮ ᱵᱟᱝ ᱜᱚᱝᱠᱮ?
ᱦᱮᱸ ᱮᱠᱫᱚᱢ ᱢᱤᱞᱤᱜ ᱠᱟᱱ ᱛᱟᱞᱮᱭᱟ ᱾ ᱟᱞᱮ ᱥᱮᱫ ᱫᱚ ᱚᱱᱮ ᱦᱩ ᱦᱩᱰᱤᱧ ᱦᱩᱰᱤᱧᱟᱜ ᱟᱱᱮ, ᱧᱟᱢᱚᱜ ᱜᱮᱭᱟ ᱟᱨᱠᱤ ᱢᱟᱨᱟᱝ ᱟᱜ ᱫᱚ ᱵᱟᱝᱟ᱾ ᱢᱟᱱᱮ ᱠᱩᱫ ᱵᱤᱞᱤ ᱫᱚ ᱵᱟᱨ ᱨᱟᱠᱟᱚᱢ ᱢᱮᱱᱟᱜ ᱟᱥᱮ, ᱢᱤᱫᱴᱮᱱ ᱫᱚ ᱢᱟᱨᱟᱝᱜ ᱢᱤᱫᱴᱮᱱ ᱦᱩᱰᱤᱧᱟ ᱟᱞᱮ ᱥᱮᱜ ᱫᱚ ᱚᱱᱮ ᱦᱩᱰᱤᱧᱟ ᱧᱟᱢᱚᱜ ᱜᱮᱭᱟ᱾ ᱢᱟᱨᱟᱝ ᱫᱚ ᱵᱟᱞᱮ ᱵᱟᱢ ᱯᱚᱨᱚᱜ ᱜᱮᱭᱟ ᱟᱞᱮᱥᱮᱜ ᱫᱚ᱾
ᱟᱪᱪᱷᱟ ᱟᱹᱰᱤ ᱱᱟᱯᱟᱭ, ᱟᱫᱚ ᱟᱞᱮ ᱥᱮᱫ ᱢᱟ ᱱᱚᱜᱼᱚᱭ ᱱᱚᱝᱠᱟ ᱱᱮᱛᱟᱨ ᱢᱟ ᱠᱩᱛ ᱦᱚᱸ ᱵᱤᱞᱤᱜ ᱠᱟᱱᱟ᱾ ᱠᱷᱤᱡᱩᱨ ᱵᱤᱞᱤᱜ ᱠᱟᱱᱟ ᱟᱨ ᱠᱤᱪᱷᱩ ᱫᱤᱱ ᱠᱷᱟᱱ ᱜᱮ ᱱᱟᱦᱟᱜ
ᱮ ᱠᱷᱮᱡᱩᱨ ᱵᱤᱞᱤᱜ ᱟᱯᱮᱥᱮᱫ ᱱᱤᱭᱟᱹ ᱱᱤᱭᱟᱹ ᱚᱠᱛᱚᱨᱮ ᱠᱷᱮᱡᱩᱨ ᱵᱤᱞᱤᱜ ᱜᱮᱭᱟ ᱟᱯᱮᱥᱮᱜ ᱾
ᱦᱮᱸ ᱜᱚᱝᱠᱮ ᱟᱞᱮ ᱥᱮᱫ ᱫᱚ ᱠᱷᱤᱡᱩᱨ ᱫᱚ ᱦᱟᱜ ᱱᱚᱜᱼᱚᱭ ᱱᱤᱛᱚᱜ ᱜᱤ ᱵᱤᱞᱤᱜ ᱠᱟᱱᱟ ᱟᱨ ᱱᱚᱣᱟ ᱠᱷᱤᱡᱩᱨ ᱠᱚᱦᱚᱸ ᱡᱚᱢ ᱵᱟᱲᱟᱭ ᱦᱩᱭᱩᱜ ᱠᱟᱱ ᱜᱮᱭᱟ, ᱟᱨ ᱜᱚᱝ ᱠᱮ ᱛᱟᱦᱚᱞᱮ ᱟᱯᱮ ᱥᱮᱡ ᱫᱚ ᱠᱷᱤᱡᱩᱨ ᱠᱚᱫᱚ ᱢᱮᱱᱟᱜ-ᱟ ᱥᱮ ᱵᱟᱝ ᱜᱚᱝᱠᱮ?
ᱢᱮᱱᱟᱜ ᱫᱚ ᱢᱮᱱᱟᱜ-ᱟ, ᱢᱮᱱᱠᱷᱟᱱ ᱮᱸ ᱪᱮᱜ ᱞᱟᱹᱭᱟ ᱟᱹᱰᱤ ᱫᱤᱱ ᱢᱟᱬᱟᱝ ᱨᱮᱜᱮ ᱟᱞᱮ ᱥᱮᱜ ᱫᱚ ᱵᱤᱞᱤ ᱠᱟᱛᱮᱜ ᱧᱩᱨᱩ ᱪᱟᱵᱟᱣ ᱟᱠᱟᱱᱟ᱾
ᱟᱪᱪᱷᱟ ᱜᱚᱝᱠᱮ ᱟᱞᱮ ᱥᱮᱡ ᱢᱟ ᱱᱚᱜᱼᱚᱭ ᱱᱤᱛᱚᱜ ᱱᱟᱦᱟᱸᱜ ᱱᱚᱜ-ᱚᱸᱭ ᱫᱟᱜ ᱟᱠᱟ ᱫᱟᱭ ᱛᱚ, ᱟᱫᱚ ᱫᱟᱜ ᱞᱮᱠᱷᱟᱱ ᱜᱮ ᱱᱚᱜᱼᱚ ᱱᱚᱠᱟ ᱥᱤᱛᱩᱝ ᱞᱮᱠᱷᱟᱱ ᱟᱫᱚ ᱱᱚᱣᱟ ᱠᱷᱤᱡᱩᱨ ᱫᱚ ᱮᱠᱟᱞ ᱵᱤᱞᱤ ᱜᱚᱫᱚᱜᱼᱟ, ᱟᱨ ᱪᱮᱬᱮ ᱪᱤᱯᱨᱩᱜ ᱠᱩ ᱦᱚᱸ ᱮᱛᱚ ᱠᱚ ᱡᱚᱢᱟ ᱟᱫᱚ ‌ᱦᱚ ᱟᱞᱮ ᱦᱚᱸ ᱞᱮ ᱦᱟᱞᱟᱝ ᱟᱜᱩᱭ ᱜᱮᱭᱟ ᱦᱟᱞᱟᱝ ᱠᱟᱛᱮᱜ ᱜᱮᱞᱮ ᱡᱚᱢ ᱜᱮᱭᱟ, ᱟᱫᱚ ᱱᱚᱝᱠᱟ ᱵᱟᱝ ᱧᱩᱨᱦᱟᱹ ᱞᱮᱱ ᱠᱷᱟᱱ ᱫᱚ ᱨᱩᱠᱩᱭ ᱜᱮᱭᱟ ᱞᱮ ᱱᱚᱝᱠᱟ ᱜᱟᱢᱪᱷᱟ ᱠᱚᱛᱮ ᱢᱚᱥᱟᱨᱤ ᱠᱚᱛᱮ ᱟᱛᱟᱝ ᱠᱟᱛᱮᱜ᱾ ᱟᱫᱚ ᱱᱚᱶᱟ ᱫᱚ ᱚᱲᱟᱜ ᱨᱮ ᱟᱹᱨᱩᱵ ᱥᱟᱯᱷᱟ ᱠᱟᱛᱮᱜ ᱟᱫᱚ ᱞᱮ ᱡᱚᱢᱟ ᱵᱩᱞᱩᱝ ᱢᱟᱹᱨᱤᱪ ᱛᱷᱚᱲᱟ ᱜᱟᱱᱮᱢ ᱞᱟᱜᱟᱣᱟᱜᱼᱟ᱾
ᱦᱮᱸ ᱟᱰᱤ ᱢᱚᱸᱡᱽ ᱧᱚᱜ ᱵᱩᱡᱷᱟᱹᱜᱼᱟ ᱦᱮᱸ ᱥᱮ ᱵᱟᱝ ᱦᱚᱸ ᱢᱟᱹᱨᱤᱪ ᱟᱨ ᱵᱩᱞᱩᱝ?
ᱟᱫᱚ ᱜᱚᱝᱠᱮ ᱟᱯᱮ ᱫᱚ ᱱᱚᱜ-ᱚ ᱱᱚᱣᱟ ᱠᱩᱸᱨᱤᱫ ᱨᱟᱢᱟ ᱠᱚᱯᱮ ᱡᱚᱢ ᱵᱟᱲᱟᱭ ᱜᱮᱭᱟ ᱥᱮ ᱵᱟᱝ, ᱡᱟᱹᱱᱩᱢ ᱵᱤᱞᱤ, ᱠᱩᱸᱨᱤᱫ ᱨᱟᱢᱟ ᱵᱤᱞᱤ?
ᱦᱮᱸ ᱢᱮ ᱟᱞᱮ ᱚᱲᱟᱜ ᱨᱮᱜᱮ ᱢᱟᱱᱮ ᱡᱟᱹᱱᱩᱢ ᱫᱟᱨᱮ ᱫᱚ ᱢᱮᱱᱟᱜᱼᱟ᱾ ᱟᱨ ᱠᱩᱬᱤᱜ ᱨᱟᱢᱟ ᱫᱚ ᱚᱲᱟᱜ ᱨᱮᱫᱚ ᱵᱟᱹᱱᱩᱜ ᱛᱟᱞᱮᱭᱟ ᱱᱚᱜᱼᱚᱭ ᱵᱤᱨ ᱨᱮᱜᱮ ᱢᱮᱱᱟᱜ ᱛᱟᱞᱮᱭᱟ᱾ ᱛᱚ ᱪᱟᱞᱟᱜ ᱜᱮᱭᱟ ᱞᱮ ᱩᱱ ᱥᱚᱢᱚᱭ ᱧᱟᱢ ᱜᱮᱭᱟ ᱞᱮ, ᱟᱨ ᱡᱟᱱᱩᱢ ᱵᱤᱞᱤ ᱫᱚ ᱵᱟᱨᱭᱟ ᱫᱟᱨᱮ ᱢᱮᱱᱟᱜ ᱛᱟᱞᱮᱭᱟ ᱛᱚ ᱟᱰᱤ ᱢᱚᱪ ᱥᱤᱵᱤᱞᱟ ᱟᱰᱤ ᱢᱚᱪ ᱥᱤᱵᱤᱞᱟ᱾ ᱢᱤᱫᱴᱟᱱ ᱫᱚ᱾ ᱟᱨ ᱢᱤᱫᱴᱟᱱ ᱫᱚ ᱠᱟᱴᱤᱡ ᱪᱮᱠᱠᱟ ᱞᱤᱧ ᱞᱟᱹᱭᱟ, ᱠᱟᱹᱴᱤᱡ ᱦᱟᱲᱟᱢ ᱧᱚᱜ ᱜᱮ ᱵᱩᱡᱷᱟᱹᱜᱼᱟ᱾ ᱟᱫᱚ ᱚᱠᱟ ᱥᱮᱜ ᱚᱠᱟ ᱞᱮᱠᱟ ᱠᱚ ᱞᱟᱹᱭᱟ, ᱢᱟᱱᱮ ᱦᱚᱲ ᱛᱮ ᱨᱚᱲ ᱫᱚ᱾ ᱢᱚᱱᱮ ᱚᱠᱟ ᱥᱮᱜ ᱡᱷᱟᱞ ᱠᱚ ᱞᱟᱹᱭᱟ, ᱚᱠᱟ ᱥᱮᱜ ᱫᱚ ᱦᱮᱣ ᱦᱮᱣᱮᱨ ᱠᱚ ᱞᱟᱹᱭᱟ ᱚᱠᱟ ᱞᱮᱠ ᱵᱟᱞᱤᱧ ᱵᱩᱡᱽ ᱫᱟᱲᱮᱭᱟᱜ ᱠᱟᱱ ᱜᱮᱭᱟ᱾ ᱛᱚ ᱟᱞᱮ ᱥᱮᱜ ᱫᱚ ᱫᱚ ᱪᱮᱜ ᱠᱟ ᱠᱚ ᱞᱟᱹᱭᱟ, ᱳᱭ ᱵᱟᱝ ᱥᱤᱵᱤᱞ ᱜᱮᱭᱟ ᱟᱨᱠᱤ ᱢᱤᱫᱴᱟᱱ ᱫᱚ᱾
ᱦᱮᱸ ᱜᱚᱝᱠᱮ ᱟᱫᱚ, ᱤᱧ ᱦᱚᱧ ᱟᱸᱡᱚᱢ ᱵᱟᱲᱟᱣ ᱠᱟᱫᱟ ᱟᱫᱷᱟᱢ ᱡᱟᱭᱜᱟ ᱨᱮᱫᱚ ᱱᱚᱣᱟ ᱫᱚ ᱢᱟᱹᱨᱤᱪ ᱫᱚ ᱱᱟᱦᱟᱸᱜ ᱠᱚ ᱞᱟᱹᱭᱟ ᱦᱮᱣᱮᱨ ᱜᱮᱭᱟ᱾ ᱟᱨ ᱱᱚᱝᱠᱟ ᱟᱨ ᱦᱚᱸ ᱦᱳᱭ ᱱᱚᱝᱠᱟ ᱱᱟᱜ ᱫᱚ ᱟᱨ ᱦᱚᱸ ᱡᱷᱟᱡᱟᱞ ᱜᱮᱭᱟ ᱟᱨ ᱦᱚᱸ ᱱᱚᱝᱠᱟ ᱤᱭᱟᱹ ᱱᱚᱣᱟ ᱱᱤᱢ ᱰᱟᱹᱨ ᱠᱚᱫᱚ ᱱᱟᱦᱟᱸᱜ ᱠᱚ ᱞᱟᱹᱭ ᱜᱮᱭᱟ ᱱᱚᱣᱟ ᱫᱚ ᱮᱸᱜ ᱡᱷᱟᱞ ᱜᱮᱭᱟ ᱦᱮᱸ ᱥᱮ᱾
ᱦᱩᱸ ᱦᱩᱸ ᱟᱫᱚ ᱚᱠᱟ ᱥᱮᱱ ᱱᱟᱜ ᱚᱠᱟ ᱞᱮᱠᱟ ᱨᱚᱲ ᱦᱮᱸ ᱥᱮ ᱵᱟᱝ᱾ ᱚᱱᱟ ᱫᱟ ᱴᱚᱴᱷᱟ ᱦᱤᱥᱟᱹᱵᱽ ᱛᱮ ᱚᱱᱟ ᱠᱚᱫᱚ ᱦᱟᱹᱴᱤᱧ ᱠᱟᱱᱟ᱾ ᱟᱫᱚ ᱚᱱᱟ ᱵᱟᱝ ᱢᱮᱱ ᱞᱟᱹᱭ ᱟᱫᱟᱹᱧ ᱡᱮ ᱡᱮᱞᱮᱠᱟ ᱟᱹᱞᱤᱧᱟᱜ ᱟᱵᱮ ᱟᱵᱮ ᱟᱵᱤᱱ ᱥᱮᱫ ᱞᱤᱧ ᱪᱟᱞᱟᱣ ᱮᱱᱟ ᱦᱮᱸ ᱥᱮ ᱵᱟᱝ᱾ ᱡᱟᱸᱦᱟᱸ ᱛᱤᱥᱮ ᱟᱞᱤᱧ ᱢᱟ ᱨᱚᱲ ᱵᱟᱞᱤᱧ ᱵᱟᱲᱟᱭᱟ᱾ ᱩᱱ ᱥᱚᱢᱚᱭᱟᱜ ᱠᱷᱟᱡ ᱟᱰᱤ ᱥᱚᱢᱚᱥᱥᱟ ᱨᱮᱞᱤᱧ ᱯᱟᱲᱟᱣ ᱜᱚᱫᱚᱜ-ᱟ ᱥᱮ ᱦᱮᱸ ᱥᱮ ᱵᱟᱝ-ᱟ᱾ ᱚᱱᱟ ᱫᱚ ᱥᱮᱬᱟ ᱦᱚᱸ ᱞᱟᱠᱛᱤ ᱠᱟᱱ ᱛᱵᱚᱱᱟ ᱟᱵᱚ ᱡᱚᱛᱚ ᱦᱚᱲᱟᱜ ᱦᱮᱸ ᱥᱮ ᱵᱟᱝ ᱡᱚᱛ
ᱦᱳᱭ ᱜᱚᱝᱠᱮ ᱚᱠᱟ ᱠᱚᱨᱮ ᱱᱟᱦᱟᱸᱜ ᱱᱚᱝᱠᱟ ᱮᱸ ᱟᱸᱜ᱾ ᱟᱵᱚ ᱦᱚᱲ ᱠᱚ ᱱᱟᱦᱟᱸᱜ ᱢᱮᱱᱟᱜ ᱠᱚᱣᱟ ᱱᱩᱠᱩ ᱫᱚ ᱮᱸᱜ ᱱᱚᱠ ᱥᱟᱱᱟᱢ ᱡᱟᱭᱜᱟ ᱟᱫᱚ ᱪᱟᱞᱟᱣ ᱠᱟᱛᱮᱜ ᱫᱚ ᱱᱟᱦᱟᱸᱜ ᱯᱳᱭᱞᱳ ᱯᱳᱭᱞᱳ ᱫᱚ ᱟ ᱱᱚᱝᱠᱟ ᱛᱷᱤᱨ ᱛᱷᱟᱨ ᱜᱮ ᱛᱟᱦᱮᱱ ᱦᱩᱭᱩᱜ-ᱟ, ᱟᱫᱚ ᱨᱚᱲ ᱨᱚᱲ ᱛᱮ ᱧᱮᱞ ᱧᱮᱞ ᱛᱮ ᱥᱮᱬᱟ ᱠᱟᱛᱮᱜ ᱟᱫᱚ ᱵᱷᱟᱜᱮ ᱞᱮᱠᱟ ᱟᱫᱚ ᱩᱱᱠᱩ ᱥᱟᱶ ᱢᱮᱥᱟ ᱢᱮᱥᱟ ᱛᱮᱜᱮ ᱱᱟᱦᱟᱸᱜ ᱨᱚᱲ ᱠᱚᱫᱚ ᱥᱮᱬᱟᱜ-ᱟ᱾ ᱟᱫᱚ ᱜᱚᱝᱠᱮ ᱞᱟᱹᱭ ᱮᱫᱟᱹᱧ ᱚᱠᱛᱚ ᱠᱚᱦᱚᱸ ᱦᱩᱭᱮᱱ ᱛᱟᱞᱟᱝ-ᱟ, ᱟᱫᱚ ᱮ ᱱᱤᱝᱠᱟ ᱜᱮᱞᱟᱝ ᱨᱚᱲᱟ ᱦᱮᱸ᱾
ᱦᱳᱭ ᱜᱚᱝᱠᱮ ᱛᱟᱞᱦᱮ ᱴᱷᱤᱠ ᱜᱮᱭᱟ ᱡᱚᱦᱟᱨ ᱜᱮ ᱛᱟᱦᱞᱮ ᱦᱮᱸ ᱥᱮ ᱵᱟᱝ᱾
ᱦᱳᱭ ᱜᱚᱝᱠᱮ ᱡᱚᱦᱟᱨ ᱜᱮ᱾